ᱡᱚᱦᱟᱨ ᱜᱮ ᱜᱚᱝᱠᱮ
ᱦᱮᱸ ᱡᱚᱦᱟᱨ ᱜᱮ, ᱪᱮᱫ ᱠᱚᱯᱮ ᱪᱤᱠᱟᱹ ᱵᱟᱰᱟᱭᱮᱜ-ᱟ?
ᱦᱮᱸ ᱪᱤᱠᱟᱹ ᱦᱚᱸᱵᱟᱝ ᱱᱚᱜᱚᱭ ᱛᱚ ᱫᱟᱠᱟ ᱠᱚ ᱡᱚᱢ ᱵᱟᱲᱟ ᱦᱩᱭᱮᱱᱟ ᱾
ᱦᱮᱸᱻ
ᱟᱵᱮᱱᱼᱼ ᱪᱮᱫ ᱵᱤᱱ ᱪᱤᱠᱟᱹ ᱮᱭᱟ?
ᱟᱹᱞᱤᱧ ᱦᱚᱸ ᱞᱤᱧ ᱫᱩᱲᱩᱵ ᱠᱟᱱᱟ ᱱᱤᱛᱚᱜ ᱫᱚ ᱫᱟᱠᱟ ᱠᱚᱫᱚᱼᱼ ᱦᱮᱸ ᱡᱚᱢ ᱵᱟᱲᱟ ᱦᱳᱭ ᱠᱟᱱᱟ᱾
ᱟᱪᱪᱷᱟ ᱪᱮᱫ ᱠᱚ ᱩᱛᱩ ᱦᱩᱭ ᱞᱮᱱᱟ?
ᱩᱛᱩ ᱫᱚ ᱫᱟᱹᱞ ᱟᱨ ᱫᱟᱹᱞ ᱟᱞᱩ᱾
ᱫᱟᱹᱞ ᱟᱹᱞᱩ
ᱦ ᱦᱮᱸ
ᱟᱨ ᱨᱚᱦᱚᱲ ᱫᱟᱠᱟ?
ᱦᱮᱸᱢ
ᱥᱩᱫᱩ ᱫᱟᱹᱞ ᱟᱹᱞᱩ ᱨᱟᱥᱮ ᱜᱮ ᱟᱨ ᱪᱮᱫᱦᱚᱸ ᱵᱟᱝ ᱦᱩᱭ ᱠᱟᱱᱟ?
ᱵᱟᱝ ᱦᱳᱭ ᱠᱟᱱᱟ ᱪᱮᱫ ᱦᱚᱸ ᱫᱟᱹᱞ ᱟᱹᱞᱩ ᱨᱟᱥᱮ ᱜᱮ᱾
ᱳ ᱟᱪᱪᱷᱟ ᱟᱪᱪᱷᱟ ᱚᱱᱟ ᱦᱚᱸ ᱱᱟᱯᱟᱭ ᱜᱮ᱾ ᱟᱨ ᱛᱮᱤᱦᱤᱧ ᱫᱚ ᱟᱞᱮ ᱥᱮᱫ ᱫᱚ ᱛᱚᱨᱚᱦᱚᱫ ᱢᱤᱫᱴᱟᱝ ᱞᱮ ᱜᱚᱡᱽ ᱠᱮᱫᱮᱭᱟ᱾ ᱟ ᱚᱱ ᱵᱟᱷᱡᱤ ᱵᱟᱲᱟ ᱦᱳᱭ ᱚᱱᱟ ᱛᱮᱜᱮ ᱡᱚᱢ ᱦᱳᱭᱩᱜ ᱠᱟᱱᱟ᱾
ᱦᱸ ᱚᱠᱟ ᱥᱮᱫ ᱯᱮ ᱪᱟᱞᱟᱣ ᱞᱮᱱᱟ?
ᱟᱨ ᱛᱮᱦᱮᱧ ᱵᱤᱨ ᱥᱮᱫ ᱥᱮᱸᱫᱽᱨᱟ ᱪᱟᱞᱟᱣ ᱦᱩᱭ ᱞᱮᱱᱟ᱾ ᱫᱟᱜ ᱫᱟᱜ ᱡᱟᱹᱯᱩᱫ ᱯᱷᱟᱸᱠ ᱠᱮᱫᱟᱭ ᱛᱚ ᱟᱫᱚ ᱮᱢᱟᱱ ᱛᱮᱢᱟᱱ ᱠᱚᱠᱚ ᱩᱰᱩᱜᱚᱜ ᱠᱟᱱ ᱛᱟᱦᱮᱸᱱᱟ᱾
ᱦᱸ ᱟᱭᱢᱟ ᱦᱚᱲ ᱜᱮ ᱯᱮ ᱪᱟᱞᱟᱣ ᱞᱮᱱᱟ?
ᱪᱟᱞᱟᱣ ᱞᱮᱱ ᱜᱮᱭᱟ ᱞᱮ ᱢᱚᱲᱮ ᱛᱩᱨᱩᱭ ᱦᱚᱲ ᱜᱟᱱ᱾
ᱦᱸᱻ᱾
ᱟᱯᱮᱥᱮᱫ ᱩᱱᱠᱩ ᱠᱚᱫᱚ ᱠᱚ ᱧᱟᱢᱚᱜᱼᱟ ᱟᱥᱮ ᱵᱟᱝ?
ᱦᱮᱸ ᱧᱟᱢ ᱵᱟᱲᱟᱜ ᱜᱮᱭᱟ ᱠᱚ,
ᱟᱫᱚ ᱱᱤᱭᱟᱹ ᱵᱟᱨ ᱫᱚ ᱤᱱᱟᱹᱜ ᱚᱲᱟᱜ ᱤᱧ ᱪᱟᱞᱟᱣ ᱞᱮᱱ ᱟᱫᱚ ᱤᱱᱟᱹᱜ ᱵᱟᱹᱧ ᱧᱮᱞ ᱛᱤᱭᱟᱹᱜᱜ ᱵᱟᱲᱟ ᱞᱮᱫ ᱠᱚᱣᱟ᱾
ᱵᱟᱝ ᱫᱚᱠᱚ ᱠᱚᱢ ᱪᱟᱵᱟᱭᱮᱱ ᱵᱟᱝ ᱫᱚ ᱪᱮᱫᱞᱮᱠᱟ? ᱱᱚᱛᱮ ᱢᱚ ᱱᱮᱞ ᱜᱮ ᱵᱟᱜ ᱠᱚ ᱧᱮᱞ ᱛᱤᱭᱚᱜ ᱠᱟᱱ ᱟᱞᱮ ᱥᱮᱱ ᱢᱟ᱾
ᱟᱪᱪᱷᱟ ᱟᱯᱮᱯᱮ ᱡᱚᱢ ᱠᱚᱜᱮᱭᱟ ᱩᱱᱠᱩ ᱠᱚᱫᱚ?
ᱦᱮᱸ ᱡᱚᱢ ᱠᱚ ᱭᱟᱞᱮ,
ᱟᱪᱪᱷᱟ ᱟᱯᱮᱱᱟᱝᱠᱩ ᱡᱟᱸᱢᱲᱩ ᱵᱤᱧ ᱫᱚᱯᱮ ᱡᱚᱢ ᱵᱟᱲᱟ ᱠᱚᱜᱮᱭᱟ ᱥᱮ ᱵᱟᱝ?
ᱡᱟᱸᱣᱲᱩ ᱵᱤᱧ ᱫᱚ ᱟᱞᱮ ᱥᱮᱫ ᱫᱚ ᱵᱟᱠᱚ ᱡᱚᱢ ᱠᱚᱜᱮᱭᱟ ᱟᱫᱚ ᱱᱚᱛᱮ ᱠᱷᱚᱡ ᱜᱮ ᱤᱧᱤᱧ ᱪᱟᱞᱟᱣ ᱞᱮᱱᱟ ᱟᱫᱚᱼᱼ ᱡᱟᱢᱲᱩ ᱵᱤᱱ ᱞᱮ ᱫᱟᱞ ᱜᱚᱡ ᱞᱮᱫᱮᱲᱟ ᱟᱨ, ᱤᱧ ᱢᱟᱢᱟ ᱥᱟᱠ ᱛᱟᱞᱮ ᱩᱛᱩ ᱠᱮᱫᱮ ᱛᱮᱞᱮ ᱡᱚᱢ ᱠᱮᱫᱮᱭᱟ ᱡᱚᱢᱲᱩ ᱵᱤᱧ᱾ ᱯᱚᱨᱛᱷᱚᱢ ᱞᱟᱤᱯ ᱨᱮ ᱡᱚᱢ ᱦᱚᱭᱮᱱᱠ,
ᱟᱪᱪᱷᱟ ᱱᱟᱯᱟᱭ ᱜᱮ ᱛᱟᱦᱚᱞᱮ ᱡᱚᱢ ᱡᱚᱢ ᱠᱟᱛᱮ ᱪᱮᱫ ᱞᱮᱠᱟᱢ ᱵᱩᱡᱷᱟᱣ ᱠᱮᱫᱟ?
ᱥᱤᱵᱤᱞ ᱫᱚ ᱥᱤᱵᱤᱞ ᱜᱮ ᱮᱫᱚᱢ ᱠᱷᱟᱥᱤ ᱡᱤᱞ ᱞᱮᱠᱟ ᱜᱮᱼᱼ ᱤᱠᱟᱹᱣᱱᱟ ᱦᱚᱭ ᱵᱷᱟᱞᱮ ᱜᱮᱤᱠᱟᱹᱣᱱᱟ᱾ ᱡᱚᱡᱚᱢ ᱨᱮ ᱦᱚᱹ ᱴᱮᱥᱴ ᱜᱮ
ᱟ ᱛᱟᱦᱚᱞᱮ ᱜᱩᱰᱩ ᱡᱤᱞ ᱠᱚᱯᱮ ᱡᱚᱢ ᱵᱟᱲᱟᱭ ᱜᱮᱭᱟ ᱥᱮ ᱵᱟᱝ?
ᱡᱚᱢ ᱵᱟᱲᱟᱭ ᱜᱮᱭᱟᱞᱮ ᱜᱩᱰᱩ ᱡᱤᱞ ᱫᱚ ᱜᱩᱰᱩ ᱡᱤᱞ ᱫᱚᱼᱼ ᱥᱮᱸᱫᱽᱨᱟ ᱦᱚᱞᱮ ᱥᱮᱱ ᱵᱟᱲᱟᱜ ᱜᱮᱭᱟ ᱚᱱᱟ ᱜᱮ ᱱᱟᱠᱷᱟ, ᱦᱮᱸᱼᱼ ᱥᱮᱢ ᱥᱤ ᱢᱟ ᱞᱟᱦᱟᱢᱟ ᱛᱟᱦᱞᱮ ᱪᱟᱞᱟᱣ ᱜᱚᱫᱲᱟᱜ ᱜᱮᱭᱟ ᱟᱨᱦᱚᱸ ᱵᱟᱹᱫᱽᱠᱩ ᱠᱚᱨᱮᱞᱮ ᱪᱟᱞᱟᱜ ᱜᱮᱭᱟ ᱞᱮ ᱚᱡ ᱮᱢᱭᱟ
ᱟᱪᱪᱷᱟ ᱛᱟᱦᱚᱞᱮ ᱠᱷᱮᱛ ᱠᱷᱮᱛ ᱟᱲᱮ ᱠᱚᱨᱮᱱ ᱜᱩᱰᱩ ᱯᱮᱼᱼ ᱛᱟᱲᱟ ᱠᱚᱣᱟ ᱥᱮ ᱩᱱᱠᱩ ᱫᱟᱨᱮ ᱨᱮᱱ ᱥᱟᱨᱜᱟ ᱜᱩᱰᱩ ᱠᱚ?
ᱥᱟᱨᱜᱟ ᱜᱩᱰᱩ ᱠᱚᱦᱚᱸ ᱞᱮ ᱜᱚᱡ ᱠᱚᱜᱮ ᱟᱨ ᱠᱩᱼᱼ ᱟᱨ ᱪᱮᱢᱮᱧ ᱠᱚ ᱦᱚᱸᱞᱮ ᱜᱚᱡ ᱠᱚᱜᱮᱭᱟ ᱾
ᱟᱪᱪᱷᱟ ᱾ ᱟᱨ ᱩᱱᱠᱩ ᱤᱭᱟᱹ ᱠᱚᱠᱚ ᱧᱟᱢ ᱵᱟᱲᱟᱜ ᱜᱮᱭᱟ ᱥᱮ ᱵᱟᱝ ᱠᱩᱞᱟᱹᱭ ᱠᱚ?
ᱦᱮᱸ ᱧᱟᱢᱚᱜ ᱜᱮᱭᱟ ᱠᱚ, ᱚᱱᱟ ᱫᱚ ᱡᱷᱟᱹᱞ ᱧᱚᱜ ᱥᱮᱫ ᱨᱮ᱾ ᱥᱮᱸᱫᱽᱨᱟ ᱠᱚ ᱪᱟᱞᱟᱜ ᱦᱩᱭᱩᱜ ᱜᱮᱭᱟ, ᱛᱚᱠᱷᱚᱱ ᱠᱚ ᱧᱟᱢᱚᱜ ᱜᱮᱭᱟ ᱾ ᱱᱤᱭᱟᱹ ᱵᱟᱨ ᱜᱤᱞᱮ ᱥᱮᱱ ᱞᱮᱱᱟ ᱾ ᱚᱱᱟ ᱥᱟᱠᱨᱟᱛ ᱵᱟᱨ ᱯᱮ ᱫᱤᱱ ᱯᱚᱨ ᱵᱟᱝ ᱫᱚ ᱚᱱᱟ ᱛᱟᱼᱛᱟᱭᱚᱢ ᱜᱮᱞᱮ ᱪᱟᱞᱟᱣ ᱞᱮᱱᱟ ᱟᱫᱚ ᱩᱱ ᱡᱚᱠᱷᱚᱡ ᱞᱮ ᱧᱟᱢ ᱞᱮᱫ ᱠᱚᱣᱟ ᱾ ᱵᱤᱼᱵᱤᱡᱤ, ᱨᱩᱸᱰᱟᱹᱻ ᱾ ᱟᱨᱦᱚᱸ ᱟᱭᱢᱟ ᱠᱤᱪᱷᱩ ᱞᱮ ᱧᱟᱢ ᱞᱮᱫ ᱠᱚᱣᱟ ᱥᱮ ᱾
ᱦᱳᱭᱛᱳ ᱩᱱᱠᱩ ᱪᱮᱢᱮᱧ ᱮᱢᱟᱱ ᱠᱚ ᱾
ᱦᱳᱭ ᱦᱳᱭ ᱪᱮᱢᱮᱧ ᱪᱮᱢᱮᱧ, ᱵᱤᱡᱤ ᱟᱼᱟᱼᱟᱫᱚ ᱞᱮ ᱢᱮᱛᱟ ᱟᱠᱚᱣᱟ ᱵᱤᱡᱤ ᱟᱛᱮ ᱾ ᱟᱯᱮ ᱥᱮᱫ ᱫᱚ ᱪᱮᱢᱮᱧ ᱾
ᱪᱮᱢᱮᱧ ᱾
ᱦᱚ ᱾
ᱟᱪᱪᱷᱟ ᱛᱟᱦᱞᱮ ᱥᱮᱸᱫᱽᱨᱟ ᱠᱚᱫᱚ ᱯᱮ ᱪᱟᱞᱟᱣ ᱵᱟᱲᱟᱜ ᱜᱮᱭᱟ ᱢᱟᱡᱷᱮ ᱢᱟᱡᱷᱮ?
ᱦᱳᱭ ᱾
ᱪᱮᱫ ᱟᱸᱜ ᱥᱟᱨ ᱥᱮ ᱟᱸᱜ ᱥᱟᱨ ᱠᱚᱯᱮ ᱤᱫᱤᱭᱟ ᱥᱮ ᱵᱟᱴᱩᱞ ᱮᱢᱟᱱ ᱠᱚᱛᱮ?
ᱟᱸᱜ ᱥᱟᱨ ᱦᱚᱸᱞᱮ ᱤᱫᱤ ᱜᱮᱭᱟ ᱾ ᱱᱚᱜᱼᱚᱭ ᱡᱟ ᱡᱟ ᱥᱮᱸᱫᱽᱨᱟ ᱨᱮᱱᱟᱜ ᱥᱟᱯᱟᱵ ᱠᱚ ᱫᱚᱞᱮ ᱤᱫᱤ ᱜᱮᱭᱟ ᱾
ᱟᱫᱚ ᱚᱱᱟ ᱵᱟᱴᱩᱞ ᱫᱚ ᱪᱮᱫ ᱞᱮᱠᱟᱯᱮ ᱵᱮᱱᱟᱣᱟ?
ᱵᱟᱴᱩᱞ ᱫᱚ ᱪᱟᱝ ᱨᱮ ᱫᱟᱨᱮᱭᱟᱜ ᱪᱟᱝᱲᱮ ᱨᱮ ᱛᱚᱞ ᱠᱟᱛᱮ ᱢᱟᱱᱮ ᱜᱚᱦᱚᱲ ᱠᱟᱛᱮᱫ ᱩᱸ ᱚᱱᱟ ᱵᱟᱹᱴᱩᱞ ᱛᱟᱞᱟ ᱨᱮ ᱚᱸᱰᱮ ᱡᱷᱟᱹᱞᱤ ᱛᱚᱞ ᱠᱟᱜ ᱦᱩᱭᱩᱜᱼᱟ, ᱚᱱᱟ ᱡᱷᱟᱹᱞᱤ ᱨᱮ ᱜᱩᱞᱤ ᱥᱟᱸᱵᱟᱣ ᱠᱟᱛᱮᱫ ᱚᱱᱟ ᱜᱚᱦᱚᱬ ᱠᱟᱛᱮ ᱟᱫᱚ ᱪᱮᱬᱮ ᱠᱚᱦᱚᱸ ᱴᱩᱴᱤ ᱠᱚ ᱦᱩᱭᱩᱜ ᱜᱮᱭᱟ ᱾
ᱚᱱᱮ ᱪᱟᱝᱲᱟ ᱢᱤᱫᱴᱮᱡ ᱰᱟᱝ ᱢᱟᱱᱮ ᱛᱟᱦᱮᱱᱟ ᱾ ᱚᱱᱟᱨᱮ ᱨᱚᱼᱨᱚᱵᱟᱴ ᱛᱚᱞ ᱦᱩᱭᱩᱜᱼᱟ ᱾
ᱦᱳᱭ ᱦᱳᱭ ᱾
ᱟᱨ ᱨᱚᱵᱟᱴ ᱰᱚᱜᱽ ᱨᱮ ᱡᱟᱞᱤ ᱛᱚᱞ ᱠᱟᱛᱮ ᱚᱱᱟᱨᱮ ᱫᱷᱤᱨᱤ ᱮᱢᱟᱱ ᱠᱟᱛᱮ ᱴᱩᱴᱤ ᱠᱚ ᱦᱩᱭᱩᱜᱼᱟ ᱛᱚ ᱵᱟᱝ?
ᱦᱳᱭ ᱦᱳᱭ ᱾ ᱦᱳᱭ ᱦᱳᱭ ᱾ ᱟᱪᱪᱷᱟ ᱜᱚᱝᱠᱮ ᱟᱯᱮ ᱥᱮᱫ ᱫᱚ ᱠᱩᱞᱟᱹᱭ ᱠᱚᱫᱚ ᱠᱚ ᱧᱚᱢᱚᱜ ᱜᱮᱭᱟ ᱥᱮ ᱵᱟᱝ ᱠᱚ ᱞᱟᱹᱜᱤᱫ?
ᱟᱞᱮ ᱥᱮᱫ ᱠᱩᱞᱟᱹᱭ ᱠᱚᱫᱚ ᱟᱹᱰᱤ ᱡᱟᱹᱥᱛᱤ ᱜᱮᱠᱚ ᱧᱟᱢᱚᱜᱼᱟ, ᱯᱩᱨᱟᱹ ᱵᱤᱨ ᱜᱮᱭᱟ ᱛᱚ ᱾
ᱦᱮᱸᱻ
ᱵᱤᱨ ᱛᱟᱞᱟ ᱨᱮ ᱚᱲᱟᱜ ᱛᱟᱞᱮ ᱾
ᱵᱤᱨ ᱨᱮᱢᱟ ᱠᱚ ᱛᱟᱦᱮᱱ ᱜᱮ, ᱵᱤᱨ ᱫᱚ ᱠᱩᱞᱟᱹᱭ ᱠᱚ ᱛᱟᱦᱮᱱ ᱾
ᱠᱩᱞᱟᱹᱭ ᱠᱚ, ᱛᱚᱨᱦᱚᱫ ᱠᱚ, ᱡᱟᱸᱵᱲᱩ ᱵᱤᱧ ᱠᱚ ᱾ ᱦᱚᱨᱤᱱ ᱠᱚᱦᱚᱸ ᱠᱚ ᱦᱮᱡ ᱵᱟᱲᱟᱜ ᱜᱮᱭᱟ ᱢᱟᱡᱷᱮ ᱢᱚᱫᱫᱷᱮ ᱾ ᱩᱱᱠᱩ ᱢᱟᱨᱟᱜ ᱪᱮᱬᱮ ᱛᱚ ᱥᱚᱵ ᱥᱚᱢᱚᱭ ᱠᱚ ᱨᱟᱜ ᱵᱟᱲᱟᱭᱟ ᱾
ᱦᱩᱸ ᱵᱤᱨ ᱡᱟᱭᱜᱟ ᱛᱚ ᱩᱱᱠᱩ ᱦᱟᱹᱡᱩᱜ ᱜᱮᱭᱟ ᱠᱚ ᱟᱹᱛᱤᱧ ᱟᱹᱛᱤᱧ ᱛᱮ, ᱦᱳᱭ ᱦᱳᱭ ᱾
ᱵᱤᱨ ᱥᱤᱢ ᱧᱮᱞ ᱠᱟᱫ ᱠᱚᱣᱟ ᱛᱚ?
ᱵᱤᱨ ᱥᱤᱢ ᱫᱚ ᱵᱟᱹᱧ ᱧᱮᱞ ᱟᱠᱟᱫ ᱠᱚᱣᱟ ᱧᱮᱞ ᱫᱚ ᱾ ᱪᱮᱼᱪᱮᱫ ᱞᱮᱠᱟ ᱵᱚᱞᱮ ᱞᱟᱹᱭ ᱛᱮᱜᱤᱧ ᱟᱡᱚᱢ ᱵᱟᱲᱟ ᱞᱟᱹᱭ ᱛᱮᱜᱤᱧ ᱟᱸᱡᱚᱢ ᱵᱟᱲᱟ ᱠᱟᱫ ᱠᱚᱣᱟ ᱡᱟᱦᱟᱸ ᱫᱚ ᱮᱸ ᱚᱱᱟ ᱟᱹᱛᱩ ᱚᱲᱟᱜ ᱠᱚᱨᱮ ᱠᱚ ᱛᱟᱦᱮᱱ ᱩᱱᱠᱩ ᱞᱮᱠᱟ ᱜᱮᱠᱚ ᱧᱮᱞ ᱟᱜ ᱥᱮᱪᱮᱫ?
ᱦᱮᱸ ᱩᱱᱠᱩ ᱞᱮᱠᱟ ᱜᱮᱠᱚ ᱧᱮᱞᱚᱜ-ᱟ ᱢᱮᱱ ᱠᱷᱚᱱ ᱠᱟᱹᱴᱤᱡ ᱠᱟᱹᱴᱤᱡ ᱧᱚᱜ ᱩᱱᱠᱩ ᱠᱷᱚᱱᱟ ᱫᱚ᱾
ᱦᱩᱸ
ᱟᱨ ᱴᱷᱮᱱᱴᱟ ᱠᱚ ᱠᱟᱹᱴᱤᱡ ᱟᱞᱟᱫᱟ ᱠᱟᱹᱴᱤᱡ ᱧᱚᱜ ᱜᱮᱛᱟ ᱠᱚᱣᱟ
ᱦᱩᱸ ᱡᱟᱦᱟᱸ ᱫᱚ ᱥᱤᱢ ᱴᱟᱭᱤᱯ ᱞᱮᱠᱟ ᱜᱮᱠᱚ ᱧᱮᱞᱚᱜ ᱟ
ᱦᱮᱸ ᱟᱨ ᱟᱹᱰᱤ ᱡᱟᱹᱥᱛᱤ ᱠᱚ ᱩᱰᱟᱹᱣ ᱫᱟᱲᱮᱭᱟ-ᱟ ᱩᱱᱠᱩ ᱫᱚ
ᱦᱟᱻ
ᱚᱱᱞᱮᱠᱟ ᱜᱮ ᱡᱮᱢᱚᱱ ᱟᱛᱩᱟᱲᱟᱜ ᱨᱮᱱ ᱥᱤᱢ ᱠᱚᱫᱚᱩᱱᱟᱹᱜ ᱵᱟᱠᱚ ᱩᱰᱟᱹᱣ ᱫᱟᱲᱮ-ᱟ
ᱦᱳᱭ ᱦᱳᱭ
ᱩᱱᱠᱩ ᱫᱚ ᱟᱹᱰᱤ ᱥᱟᱹᱜᱤᱧ ᱠᱚ ᱩᱰᱟᱹᱣ ᱪᱟᱞᱟᱣ ᱫᱟᱲᱮᱭᱟ-ᱟ᱾
ᱦᱩᱸᱻ ᱟᱨ ᱜᱚᱝᱠᱮ ᱟᱯᱮ ᱥᱮᱫ ᱫᱚ ᱵᱟᱹᱵᱤ ᱠᱚᱫᱚ ᱠᱩ ᱧᱟᱢᱚᱜ ᱜᱮᱭᱟ ᱥᱮ ᱵᱟᱝ ᱡᱟᱦᱟᱸᱭ ᱵᱟᱹᱵᱤ ᱵᱟᱹᱵᱤ
ᱵᱟᱹᱵᱤ ᱦᱟᱹᱠᱩ?
ᱦᱳᱭ ᱦᱳᱭ ᱵᱟᱹᱵᱤ ᱦᱟᱹᱠᱩ ᱟᱞᱮ ᱟᱞᱮ ᱫᱚᱞᱮ ᱢᱮᱛᱟᱣ ᱠᱳᱭᱟ ᱵᱟᱵᱤ ᱚᱱᱟ ᱵᱤᱧ ᱞᱮᱠᱟ ᱜᱮᱠᱟ ᱧᱮᱞᱚᱜ
ᱟᱪᱪᱷᱟ ᱩᱱᱠᱩᱣᱟᱜ ᱜᱮ ᱫᱮᱭᱟᱨᱮ ᱥᱤᱨᱵᱟᱹᱫ ᱦᱮᱱᱟᱜ ᱛᱟᱠᱚᱣᱟ?
ᱵᱟᱝ ᱵᱟᱝ ᱵᱟᱝ᱾ ᱵᱤᱧ ᱞᱮᱠᱟ ᱜᱮᱠᱚ ᱡᱮᱞᱮᱧ ᱡᱮᱞᱤᱧᱟ ᱟᱨᱠᱚ ᱜᱮᱧᱡᱮᱨᱜᱮᱼᱟ᱾
ᱩᱱᱠᱩ ᱠᱩᱪᱞᱟᱹ
ᱦᱮᱸ ᱧᱟᱢ ᱵᱟᱲᱟᱜ ᱜᱮᱭᱟ ᱠᱚ
ᱚᱱᱮ ᱜᱟᱰᱟ ᱫᱷᱟᱨᱮ ᱠᱚᱨᱮ ᱵᱩᱨᱩᱡ ᱠᱟᱜ-ᱟ ᱠᱚ
ᱦᱩᱸ ᱦᱩᱸ ᱦᱩᱸ ᱦᱩᱸᱻ
ᱩᱱᱠᱩ ᱧᱟᱢ ᱵᱟᱲᱟᱜ ᱜᱮᱭᱟ ᱠᱚ ᱟᱫᱚ ᱥᱮᱸᱫᱽᱨᱟ ᱛᱚ ᱩᱱᱠᱩ ᱫᱚ ᱩᱱᱟᱹᱜ ᱵᱟᱞᱮ ᱪᱟᱞᱟᱣ ᱵᱟᱲᱟᱜ ᱠᱟᱱᱟ ᱵᱟᱱ ᱠᱟᱱᱟ ᱜᱟᱰᱟ ᱠᱚ᱾
ᱦᱩᱸ ᱱᱚᱛᱮ ᱢᱟ ᱵᱟᱹᱨᱥᱟᱹ ᱫᱤᱱ ᱠᱟᱱᱟ ᱛᱚ ᱫᱟᱜ ᱠᱚᱦᱚᱸ ᱚᱱᱟ ᱤᱭᱟᱹ ᱱᱟᱹᱭ ᱫᱷᱟᱨᱮ ᱠᱚᱨᱮ ᱯᱮᱨᱮ ᱠᱟᱱᱟ ᱤᱱᱟᱹ ᱱᱤᱛᱚᱜ ᱵᱟᱠᱩ ᱧᱟᱢ ᱜᱚᱫᱚᱜ-ᱟ᱾
ᱦᱮᱸ ᱟᱨ ᱟᱞᱮ ᱥᱮᱫ ᱫᱚ ᱩᱱᱠᱩ ᱠᱟᱴᱠᱚᱢ ᱠᱚ ᱫᱚᱢᱮ ᱠᱚ ᱧᱟᱢᱚᱜ-ᱟ ᱫᱷᱤᱨᱤ ᱠᱟᱴᱠᱚᱢ
ᱚ ᱫᱷᱤᱨᱤ ᱠᱟᱴᱠᱚᱢ
ᱦᱮᱸᱫᱮ ᱦᱮᱸᱫᱮ ᱠᱚ ᱵᱚᱲᱚ ᱵᱚᱲᱚ ᱰᱟᱴᱚᱢ ᱛᱟᱠᱚ
ᱦᱚᱭ ᱦᱚᱭ ᱦᱚᱭ ᱧᱮᱞ ᱵᱟᱲᱟᱭᱮ ᱠᱟᱱ ᱜᱮᱭᱟ
ᱟᱯᱮ ᱥᱮᱫ ᱫᱚ ᱧᱟᱢᱚᱜ ᱜᱮᱭᱟ?
ᱧᱟᱢᱚᱜ ᱜᱮᱭᱟ ᱠᱩ ᱟᱫᱚ ᱞᱟᱦᱟ ᱛᱮᱠᱩ ᱧᱟᱢᱚᱜ ᱠᱟᱱ ᱛᱟᱦᱮᱱᱚᱜ ᱟᱫᱚ ᱱᱮᱛᱟᱨ ᱫᱚ ᱯᱩᱠᱷᱨᱤ ᱨᱮ ᱠᱩ ᱧᱟᱢᱚᱜ ᱵᱟᱲᱟᱜ ᱠᱟᱱ ᱛᱟᱦᱮᱱᱟ ᱱᱤᱛᱚᱜ ᱚᱱᱟ ᱯᱩᱠᱷᱨᱤ ᱨᱮ ᱦᱟᱹᱠᱩ ᱵᱤᱥ ᱮᱢ ᱮᱢᱛᱮ ᱟᱫᱚ ᱩᱱᱠᱩ ᱦᱚᱸᱠᱚ ᱦᱩᱸ ᱵᱤᱞᱩᱯᱛᱚ ᱪᱟᱞᱟᱜ ᱠᱟᱱᱟ ᱟᱫᱚ ᱵᱟᱠᱩ ᱧᱟᱢ ᱜᱚᱫᱚᱜ
ᱫᱤᱱ ᱫᱤᱱ ᱛᱮ ᱟᱫ ᱤᱫᱤᱜ ᱠᱟᱱᱟ ᱠᱚ᱾
ᱦᱚᱭ ᱫᱤᱱ ᱫᱤᱱ ᱛᱮᱠᱚ ᱟᱜ ᱤᱫᱤᱜ ᱠᱟᱱᱟ᱾
ᱟᱪᱪᱷᱟ ᱦᱟᱹᱠᱩ ᱠᱚ ᱛᱟᱦᱚᱞᱮ ᱫᱚᱢᱮ ᱠᱚ ᱪᱟᱥ ᱠᱚᱜᱮᱭᱟ ᱟᱯᱮ ᱥᱮᱫ ᱫᱚ?
ᱦᱳᱭ ᱦᱳᱭ ᱚᱱᱟ ᱜᱟᱹᱰᱭᱟᱹ ᱠᱚᱨᱮ ᱠᱚ ᱪᱟ-ᱪᱟᱥ ᱠᱚᱜᱮᱭᱟ ᱫᱚᱢᱮ ᱠᱩ ᱪᱟᱥ ᱠᱚᱜᱮᱭᱟ ᱟᱞᱮ ᱥᱮᱫ ᱫᱚ ᱦᱟᱠᱳ
ᱚ ᱟᱪᱪᱷᱟ ᱠᱷᱮᱛ ᱠᱷᱮᱛ ᱞᱮᱵᱮᱞ ᱛᱮ ᱯᱩᱨᱟᱹ ᱜᱟᱹᱰᱭᱟᱹ ᱠᱚ ᱵᱮᱱᱟᱣ ᱠᱟᱜ-ᱟ᱾
ᱦᱚ ᱚᱱᱟ ᱠᱷᱮᱛ ᱠᱷᱚᱱ ᱫᱚ ᱛᱷᱚᱲᱟ ᱜᱟᱱᱦᱟᱜ ᱤᱭᱟᱹ ᱧᱚᱜ ᱜᱮᱭᱟ ᱜᱟᱹᱦᱤᱨ ᱦᱳᱭ ᱦᱳᱭ ᱦᱳᱭ ᱾
ᱟᱫᱚ ᱥᱚᱢ ᱥᱚᱢᱚᱭ ᱨᱮ ᱚᱸᱰᱮ ᱠᱷᱚᱡ ᱜᱮ ᱡᱩᱫᱤ ᱫᱟᱜ ᱨᱮᱱᱟᱜ ᱟᱱᱟᱴ ᱠᱩ ᱯᱟᱲᱟᱜ ᱠᱷᱟᱱ ᱚᱱᱟ ᱜᱟᱹᱰᱭᱟᱹ ᱠᱷᱚᱡ ᱜᱮ ᱢᱮᱥᱤᱱ ᱛᱮ ᱫᱟᱜ ᱠᱩ ᱟᱨᱮᱡ ᱦᱩᱭᱩᱜ ᱜᱮᱭᱟ᱾
ᱚ ᱟᱪᱪᱷᱟ ᱾ ᱟᱫᱚ ᱛᱟᱦᱚᱞᱮ ᱚᱱᱮ ᱡᱟᱦᱟ ᱜᱟᱹᱰᱭᱟᱹ ᱠᱚᱨᱮ ᱦᱟᱹᱠᱩ ᱠᱚ ᱪᱟᱥ ᱠᱚᱫᱚ ᱩᱱᱠᱩ ᱫᱚ ᱟᱠᱷᱨᱤᱧ ᱠᱚᱣᱟ ᱠᱚ ᱛᱚ?
ᱦᱳᱭ ᱦᱳᱭ ᱟᱠᱷᱨᱤᱧ ᱠᱚᱣᱟ ᱠᱩ ᱟᱨᱚ ᱟᱠᱷᱨᱤᱧ ᱠᱚᱣᱟ ᱠᱚ ᱟᱨᱦᱚᱸ ᱮᱴᱟᱜ ᱮᱴᱟᱜ ᱚᱠᱟ ᱠᱚᱨᱮ ᱡᱚᱛᱚ ᱯᱩᱠᱷᱨᱤ ᱫᱚ ᱞᱟᱻᱞᱟᱹᱴᱩ ᱦᱟᱹᱠᱩ ᱫᱚ ᱥᱮᱬᱟ ᱦᱟᱹᱠᱩ ᱫᱚ ᱵᱟᱠᱚ ᱪᱟ-ᱪᱟᱥ ᱠᱚ ᱜᱮᱭᱟ ᱛᱚ, ᱚᱠᱟ ᱯᱩᱠᱷᱨᱤ ᱫᱚ ᱦᱚᱯᱚᱱ ᱦᱚᱯᱚᱱ ᱦᱩᱰᱤᱧ ᱦᱩᱰᱤᱧ ᱯᱚᱱᱟ ᱠᱚᱠᱚ ᱪᱟᱥ ᱟᱫᱚ ᱩᱱᱠᱩ ᱯᱚᱱᱟ ᱦᱚᱯᱚᱱ ᱜᱮ ᱮᱴᱟᱜ ᱯᱩᱠᱷᱨᱤ ᱨᱮ ᱠᱚ ᱟᱲᱟᱜ ᱠᱚᱜᱮᱭᱟ, ᱚᱸᱰᱮ ᱠᱩ ᱥᱮᱬᱟ ᱦᱟᱹᱠᱩ ᱥᱮᱬᱟ ᱠᱟᱛᱮ ᱠᱚ ᱟᱠᱷᱨᱤᱧ ᱠᱚᱣᱟ ᱠᱚ ᱩᱱᱠᱩ ᱦᱚᱸ ᱾
ᱛᱟᱦᱚᱞᱮ ᱱᱟᱱᱟ ᱦᱩᱱᱟᱹᱨ ᱦᱟᱹᱠᱩ ᱠᱚ ᱪᱟᱥ ᱵᱟᱲᱟ ᱠᱚᱣᱟ ᱾
ᱦᱳᱭ ᱦᱳᱭ ᱦᱳᱭ ᱾
ᱠᱟᱹᱴᱤᱡ ᱠᱚ ᱵᱚᱲᱚ ᱠᱚ ᱡᱟ-ᱡᱟᱦᱟᱸ ᱟᱰᱤ ᱠᱷᱚᱞ ᱧᱚᱜ ᱜᱮᱭᱟ, ᱡᱟᱦᱟᱸ ᱜᱟᱹᱰᱭᱟᱹ ᱚᱱᱟ ᱜᱟᱹᱰᱭᱟᱹ ᱠᱚᱨᱮ ᱫᱚ ᱟᱹᱰᱤ ᱢᱟᱨᱮ ᱢᱟᱨᱮ ᱦᱟᱹᱠᱩ ᱠᱚ ᱢᱟᱨᱮ ᱦᱚᱪᱚ ᱠᱚᱣᱟ ᱾
ᱦᱳᱭ ᱦᱚ
ᱵᱚᱲᱚ ᱵᱚᱲᱚ ᱠᱚ ᱦᱟᱨᱟᱜ-ᱟ ᱾
ᱦᱳᱭ ᱦᱳᱭ ᱾
ᱟᱨ ᱛᱟᱦᱚᱞᱮ ᱡᱚᱢ ᱠᱚᱫᱚ ᱪᱮᱫ ᱠᱚ ᱮᱢᱟ ᱠᱚᱣᱟ ᱚᱱᱠᱟ?
ᱡᱟᱢ ᱠᱚᱫᱚ ᱚᱱᱮ ᱮᱢᱟ ᱠᱚᱜᱮᱭᱟᱠ ᱚᱱᱟ ᱵᱚᱥᱛᱟ ᱨᱮ ᱧᱟᱢᱚᱜ ᱠᱟᱱᱟ ᱚᱱᱟ ᱥᱳᱣᱟᱵᱤᱱ ᱥᱤᱥᱴᱮᱢ ᱞᱮᱠᱟ ᱚᱱᱟ ᱨᱮᱱᱟᱜ ᱪᱮᱫ ᱪᱚ ᱧᱩᱛᱩᱢ ᱦᱟᱜ ᱵᱟᱹᱞᱤᱱ ᱵᱟᱰᱟᱭᱟ ᱦᱩᱵᱤᱱ ᱦᱩᱵᱤᱱ ᱜᱮᱭᱟ ᱾ ᱚᱱᱟ ᱵᱚᱥᱛᱟ ᱨᱮ ᱛᱟᱦᱮᱸ ᱠᱟᱱᱟ ᱯᱚᱧᱪᱟᱥ ᱠᱤᱞᱳ ᱠᱟᱛᱮᱜ ᱾
ᱟᱪᱪᱷᱟ ᱥᱳᱣᱟᱵᱤᱱ ᱞᱮᱠᱟ ᱧᱮᱞᱚᱜᱼᱟ ᱚᱱᱟ ᱫᱚ ᱾
ᱦᱳᱭ ᱦᱳᱭ ᱦᱳᱭ ᱾ ᱚᱱᱟ ᱜᱮ ᱞᱚᱦᱚᱫ ᱠᱟᱛᱮᱜ ᱮᱢᱟ ᱠᱚᱜᱮᱭᱟ ᱡᱚᱢᱟᱜ ᱾ ᱟᱨ ᱚᱱᱟ ᱛᱮᱜᱮ ᱦᱳᱭ ᱦᱳᱭ ᱾
ᱡᱚᱵᱮ ᱜᱚᱜᱠᱟ ᱚᱱᱟ ᱵᱚᱥᱛᱟ ᱛᱮᱜᱤ ᱥᱮ ᱚᱱᱟ ᱫᱚ ᱠᱷᱩᱞᱟᱹᱣ ᱠᱟᱛᱮᱜ
ᱚᱠᱟᱨᱮ ᱵᱚᱥᱛᱟ ᱥᱚᱢᱮᱫ ᱦᱚ ᱠᱚ ᱡᱚᱵᱮ ᱠᱟᱜ ᱜᱮᱭᱟ ᱾ ᱵᱮᱵᱚᱥᱛᱟ ᱠᱚᱦᱚᱸ ᱟᱨ ᱩᱯᱟᱹᱛᱮ ᱫᱷᱟᱨᱮ ᱫᱷᱟᱨᱮ ᱛᱮ ᱠᱚ ᱯᱮᱱᱟᱹᱜ, ᱦᱳᱭ ᱦᱳᱭ ᱾ ᱡᱟᱦᱟᱸ ᱫᱚ ᱡᱮ ᱞᱚᱜᱚᱱ ᱞᱚᱜᱚᱱ ᱦᱟᱹᱠᱩ ᱠᱚ ᱦᱟᱨᱟᱜ ᱢᱟ ᱾
ᱦᱳᱭ ᱦᱳᱭ ᱾ ᱟᱨ ᱛᱟᱦᱚᱞᱮ ᱦᱟᱹᱠᱩ ᱠᱚ ᱨᱟᱱ ᱠᱚᱦᱚ ᱠᱚ ᱡᱚᱢ ᱦᱚᱪᱚ ᱠᱚᱣᱟ, ᱦᱟᱹᱠᱩ ᱠᱚ ᱥᱮ ᱚᱱᱟ ᱠᱚᱫᱚ ᱵᱟᱝᱠᱚ ᱵᱮᱵᱚᱥᱛᱷᱟ
ᱨᱟᱱ ᱠᱚᱫᱚ ᱵᱟᱠᱚ ᱵᱮᱵᱚᱥᱛᱷᱟ ᱟᱠᱟᱜᱼᱟ, ᱡᱟᱦᱟᱸ ᱚᱱᱟ ᱡᱚᱢ ᱚᱱᱟ ᱦᱟᱹᱠᱩᱣᱟᱜ ᱡᱚᱢ ᱛᱤᱜᱤ ᱚᱱᱟ ᱚᱱᱟ ᱥᱟᱞᱟ ᱠᱚ ᱠᱟᱱ ᱤᱱᱟᱹᱜ ᱞᱚᱜᱚᱱ ᱠᱚ ᱦᱟᱨᱟᱜ ᱠᱟᱱ ᱾
ᱦᱩᱸ ᱾ ᱟᱨ ᱪᱮᱫ ᱮᱱᱟᱱ ᱮᱢ ᱞᱟᱹᱭ ᱠᱟᱱᱟ ᱪᱮᱫ ᱮᱥᱯᱨᱮᱭᱟᱜ ᱠᱚ ᱥᱮᱪᱮᱫ?
ᱚ ᱦᱮᱸ ᱦᱮᱸ ᱚᱱᱟ ᱦᱟᱹᱠᱩ ᱵᱤᱥ ᱡᱟᱦᱟᱸ ᱮᱸᱜᱻ ᱫᱷᱚᱨᱮ ᱢᱤᱫᱴᱮᱡ ᱯᱩᱠᱷᱨᱤ ᱢᱤᱫ ᱵᱚᱪᱷᱚᱨ ᱥᱮ ᱰᱮᱨ ᱵᱚᱪᱷᱚᱨ ᱞᱮᱠᱟ? ᱟᱫᱚ ᱚᱱᱟ ᱤᱧᱟᱹᱜ ᱢᱟ ᱤᱧᱟᱹᱜ ᱛᱤᱱᱟᱹᱜ ᱡᱚᱢᱟᱣ ᱠᱟᱫᱤᱧ ᱦᱟᱸᱜ ᱪᱟᱵᱟ ᱞᱟᱹᱜᱤᱫᱚᱜ ᱠᱟᱱᱟ ᱜᱟᱯᱟ ᱟᱫᱚ ᱚᱱᱟ, ᱢᱤᱫᱤᱱ ᱢᱟᱲᱟᱝ ᱥᱮ ᱯᱮ ᱯᱩᱱ ᱫᱤᱱ ᱢᱟᱲᱟᱝ ᱨᱮ ᱦᱟᱹᱠᱩ ᱨᱮᱫᱚ᱾ ᱨᱚᱦᱚᱭ ᱪᱟᱵᱟ ᱠᱟᱛᱮᱜ ᱦᱟᱹᱠᱩ ᱢᱟ ᱨᱮᱱ ᱢᱟ᱾ ᱟᱫᱚ ᱚᱱᱟ ᱯᱚᱨᱜᱮ ᱦᱟᱹᱠᱩ ᱱᱟᱦᱟᱜ, ᱵᱤᱥ ᱫᱚ ᱚᱱᱟ ᱫᱟᱜᱽ ᱨᱮ ᱢᱮᱥᱟᱭ ᱦᱩᱭᱩᱜ ᱠᱟᱱᱟ᱾ ᱤᱱᱟᱹᱠᱷᱟᱭᱡ ᱡᱚᱛᱚ ᱦᱟᱹᱠᱩ ᱠᱚ, ᱦᱳᱭᱚᱛ ᱠᱚ ᱟᱹᱜᱩ ᱪᱟᱵᱟᱜ ᱟᱫᱚ ᱚᱱᱟ ᱯᱩᱠᱷᱨᱮ ᱦᱟᱹᱠᱩ ᱫᱚ ᱵᱟᱠᱚ ᱛᱟᱦᱮᱱᱟ ᱤᱱᱟᱹᱜᱫᱤᱱ ᱾ ᱱᱟᱣᱟᱛᱮ ᱟᱨᱦᱚᱸ ᱦᱟᱹᱠᱩ ᱠᱚ᱾
ᱟᱪᱪᱷᱟ,